ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱚ ᱦᱮᱸ ᱛᱚᱵᱮ ᱟᱨ ᱛᱟᱦᱚᱞᱮ ᱛᱤᱨᱮ ᱡᱟᱹᱯᱤᱫ ᱵᱟᱲᱟ ᱫᱚ ᱦᱩᱭᱩᱜ-ᱟ
ᱡᱟᱹᱯᱤᱫ ᱵᱟᱲᱟ ᱦᱩᱭᱩᱜ-ᱟ ᱱᱚᱜ-ᱚᱭ ᱱᱤᱛᱚᱜ ᱢᱟᱱᱮ ᱛᱷᱚᱲᱟ ᱜᱟᱱ ᱞᱟᱦᱟ ᱡᱚᱢ ᱦᱩᱭ ᱱᱟᱛᱚ ᱟᱫᱚ ᱠᱟᱹᱴᱤᱡ ᱡᱤᱨᱟᱹᱣ ᱵᱟᱲᱟ ᱠᱟᱛᱮᱫ
ᱦᱳᱭ ᱦᱳᱭ
ᱞᱟᱹᱭ ᱟᱠᱚ ᱡᱚᱢ ᱛᱚᱨᱟ ᱫᱚ ᱥᱮ ᱪᱮᱫ ᱵᱟᱠᱚ ᱜᱤᱛᱤᱡ ᱜᱮᱭᱟ
ᱦᱳᱭ ᱦᱳᱭ ᱪᱮᱫᱞᱮᱠᱟ ᱚᱞᱚᱜ ᱚᱞᱚᱥ ᱵᱩᱡᱩᱜ-ᱟ ᱥᱮ ᱪᱮᱫ ᱞᱮᱠᱟ ᱛᱮᱠᱚ ᱞᱟᱹᱭᱟ
ᱚᱞᱚᱥ ᱫᱚ ᱚᱱᱟ ᱫᱚ ᱟᱭᱢᱟ ᱨᱚᱠᱚᱢ ᱦᱚᱲ ᱟᱭᱢᱟ ᱨᱚᱠᱚᱢ ᱛᱮᱠᱚ ᱞᱟᱹᱭᱟ ᱟᱫᱚ ᱤᱧ ᱡᱟᱦᱟᱸ ᱛᱤᱱᱟᱹᱜ ᱴᱟᱜ ᱤᱧ ᱵᱩᱡᱽ ᱠᱟᱫᱟ
ᱦᱳᱭ
ᱚᱱᱟ ᱫᱚ ᱱᱚᱝᱠᱟᱧ ᱵᱩᱡ ᱠᱮᱫᱟ ᱡᱮ ᱵᱟᱝᱢᱟ ᱡᱚᱢ ᱛᱚᱨᱟ ᱜᱤᱛᱤᱡ ᱞᱮᱱᱠᱷᱟᱡ ᱥᱮ ᱥᱮ ᱡᱟᱦᱟᱢ ᱡᱚᱢ ᱠᱮᱫ-ᱟ ᱚᱱᱟ ᱴᱷᱤᱠ ᱢᱚᱛᱚ ᱵᱟᱭ ᱦᱟᱡᱟᱢ ᱫᱟᱲᱮᱭᱟᱜ-ᱟ᱾
ᱦᱮᱸ ᱚ ᱦᱮᱸ ᱫᱟᱠᱟ
ᱚᱱᱟ ᱠᱷᱟᱹᱛᱤᱨ ᱛᱮ ᱛᱷᱚᱲᱟ ᱜᱟᱱ ᱠᱟᱴᱤᱡ ᱛᱟᱲᱟᱢ ᱵᱟᱲᱟ ᱠᱟᱛᱮᱫ ᱠᱟᱹᱴᱤᱡ ᱫᱩᱲᱩᱵ ᱵᱟᱲᱟ ᱡᱤᱨᱟᱹᱣ ᱵᱟᱲᱟ ᱠᱟᱛᱮᱫ ᱤᱱᱟᱹ ᱛᱟᱭᱚᱢ ᱟᱫᱚ ᱜᱤᱛᱤᱡ ᱢᱮ
ᱦᱳᱭ ᱟᱨ ᱛᱟᱦᱚᱞᱮ ᱟᱯᱮᱥᱮᱫ ᱫᱚ ᱟᱢᱵᱟᱵᱚᱛᱤ ᱠᱚᱫᱚ ᱪᱮᱫᱠᱟ ᱠᱚ ᱢᱟᱱᱟᱣᱟ
ᱢᱟᱱᱟᱣ ᱜᱮᱭᱟ ᱠᱚ ᱢᱟᱱᱟᱣ ᱢᱮᱱᱛᱮ ᱡᱚᱢ ᱧᱩ ᱥᱩᱢᱩᱝ ᱜᱮ ᱮᱴᱟᱜ ᱠᱤᱪᱷᱩ ᱫᱚ ᱵᱟᱝ ᱡᱮᱢᱚᱱ ᱟᱢᱵᱟᱵᱚᱛᱤ ᱦᱤᱞᱚᱜ ᱡᱮ ᱵᱚᱸᱜᱟ ᱵᱩᱨᱩᱭᱟᱠᱚ ᱥᱮ ᱡᱟᱦᱟᱸ ᱞᱮᱠᱟ ᱚᱱᱠᱟ ᱞᱮᱠᱟ ᱫᱚ ᱪᱮᱫ ᱦᱚᱸ ᱵᱟᱝ-ᱟ ᱮᱱᱦᱤᱞᱚᱜ ᱡᱮ ᱠᱟᱱᱴᱷᱟᱲ ᱵᱤᱞᱤ ᱩᱞ ᱵᱤᱞᱤ ᱥᱮ ᱱᱚᱝᱠᱟ ᱚᱱᱠᱟ ᱫᱟᱨᱮ ᱵᱤᱞᱤ ᱡᱟᱦᱟᱸ ᱠᱚ ᱧᱟᱢᱚᱜ-ᱟ ᱠᱷᱤᱡᱩᱨ ᱵᱤᱞᱤ ᱠᱳᱫᱽ ᱵᱤᱞᱤ ᱡᱟᱜᱮ ᱧᱟᱢ ᱟᱹᱜᱩ ᱫᱟᱲᱮᱭᱟᱜ-ᱟ ᱚᱱᱟ ᱠᱚᱜᱮ ᱡᱚᱢ ᱠᱮᱫᱟᱭ ᱟᱨ ᱵᱟᱥ ᱡᱤᱞ ᱯᱤᱴᱷᱟᱹ ᱠᱚᱫᱚ ᱡᱟᱦᱟᱸᱭ ᱠᱚᱠᱚ ᱯᱤᱴᱷᱟᱹ ᱜᱮᱭᱟ ᱩᱱᱠᱩ ᱠᱚᱫᱚ ᱡᱟᱦᱟᱸᱭ ᱡᱚᱢ ᱥᱟᱱᱟᱭᱮᱫ ᱠᱚᱣᱟ ᱩᱱᱠᱩ ᱠᱚᱫᱚ ᱠᱚ ᱯᱤᱴᱷᱟᱹ ᱠᱮᱫ ᱜᱮ ᱟᱨ ᱵᱟᱝ ᱠᱚᱫᱚ ᱵᱟᱝ ᱟᱨ ᱡᱤᱞ ᱠᱚ ᱟᱹᱜᱩ ᱠᱮᱫ ᱜᱮ ᱩᱛᱩ ᱫᱟᱠᱟ ᱠᱮᱫ ᱠᱚ ᱠᱚ ᱡᱚᱢ ᱠᱮᱫ ᱜᱮᱠᱚ ᱵᱟᱥ ᱚᱱᱟᱜᱮ ᱟᱢᱵᱟᱵᱚᱛᱤ ᱠᱚ ᱦᱩᱭᱱᱟ᱾ ᱟᱨ ᱟᱢᱵᱟᱵᱚᱛᱤ ᱞᱮᱥᱟᱲᱦᱮᱫ ᱛᱮ ᱢᱤᱫᱴᱮᱱ ᱥᱩᱨ ᱨᱮ ᱯᱟᱛᱟ ᱦᱩᱭᱩᱜ-ᱟ ᱯᱟᱛᱟ ᱧᱮᱞ ᱠᱚ ᱪᱟᱞᱟᱣ ᱮᱱ ᱜᱮ
ᱦᱚᱜ-ᱚ ᱟᱨ ᱚᱸᱰᱮ ᱫᱚ ᱪᱮᱫ ᱢᱟᱱᱮ ᱯᱟᱛᱟ ᱮᱱᱮᱡ ᱥᱮ ᱪᱮᱫ ᱠᱚ ᱦᱩᱭᱩᱜ ᱜᱮᱭᱟ
ᱮᱱᱮᱡ ᱫᱚ ᱵᱟᱝ ᱦᱩᱭᱩᱜ-ᱟ ᱟᱞᱮᱥᱮᱫ ᱡᱟᱦᱟᱸ ᱛᱤᱱᱟᱹᱜ ᱯᱟᱛᱟ ᱦᱩᱭᱩᱜ-ᱟ ᱱᱚᱛᱮ ᱫᱚ ᱮᱱᱮᱡ ᱫᱚ ᱵᱟᱝ ᱦᱩᱭᱩᱜ ᱜᱮᱭᱟ
ᱚ ᱟᱪᱪᱷᱟ ᱟᱪᱪᱷᱟ ᱚᱱᱟ ᱫᱚᱠᱟᱱ ᱯᱟᱴ ᱤᱭᱟᱹ ᱠᱚ ᱛᱟᱦᱮᱱᱟ ᱵᱟᱝ
ᱦᱮᱸ ᱦᱮᱸ
ᱚ ᱦᱮᱸ ᱛᱚᱵᱮ ᱟᱨ ᱟᱨ ᱚᱱᱛᱮ ᱫᱚ ᱛᱟᱦᱚᱞᱮ ᱪᱮᱫ ᱡᱤᱞ ᱵᱮᱥᱤ ᱠᱚ ᱯᱤᱴᱷᱟᱹᱭᱟ ᱥᱩᱠᱨᱤ ᱡᱤᱞ ᱥᱮ ᱟᱨᱚ
ᱥᱩᱠᱨᱤ ᱡᱤᱞ ᱠᱚᱫᱚ ᱠᱚ ᱯᱤᱴᱷᱟᱹᱭ ᱜᱮᱭᱟ ᱢᱮᱱᱠᱷᱟᱱ ᱱᱮᱛᱟᱨ ᱢᱟ ᱚᱱᱮ ᱚᱡᱷᱟ ᱠᱷᱟᱹᱛᱤᱨ ᱛᱮ ᱥᱩᱠᱨᱤ ᱡᱤᱞ ᱢᱟ ᱡᱚᱛᱚ ᱦᱚᱲ ᱜᱮ ᱡᱚᱢ ᱠᱚ ᱢᱟᱱᱟ ᱟᱠᱟᱫ ᱠᱚᱫᱚ ᱟᱫᱚ ᱚᱱᱟ ᱠᱷᱟᱹᱛᱤᱨ ᱛᱮ ᱚᱲᱟᱜ ᱠᱚᱨᱮ ᱢᱟ ᱥᱩᱠᱨᱤ ᱡᱤᱞ ᱯᱤᱴᱷᱟᱹ ᱢᱟ ᱡᱚᱢ ᱢᱟ ᱥᱟᱱᱟ ᱜᱮ ᱠᱤᱱᱛᱩ ᱵᱟᱭ ᱜᱟᱱᱚᱜ-ᱟ
ᱦᱳᱭ ᱦᱳᱭ ᱦᱳᱭ ᱦᱮᱸ ᱡᱚᱛᱚ ᱦᱚᱲᱟᱜ ᱚᱱᱠᱟ ᱪᱮᱫ ᱞᱮᱠᱟ ᱦᱮᱸ ᱥᱮ ᱵᱟᱝ
ᱦᱮᱸ ᱟᱫᱚ ᱚᱱᱟ ᱠᱷᱟᱹᱛᱤᱨ ᱛᱮ ᱟᱹᱰᱤ ᱡᱟᱹᱥᱛᱤ ᱠᱟᱭᱛᱮ ᱚᱱᱟ ᱥᱤᱢ ᱡᱤᱞ ᱠᱚᱜᱮ ᱠᱚ ᱯᱤᱴᱷᱟᱹᱭ ᱜᱮᱭᱟ᱾
ᱚᱻ ᱟᱪᱪᱷᱟ ᱟᱪᱪᱷᱟ ᱛᱟᱦᱚᱞᱮ ᱟᱯᱮ ᱚᱱᱛᱮ ᱫᱚ ᱥᱩᱠᱨᱤ ᱠᱚᱫᱚ ᱠᱚ ᱟᱹᱥᱩᱞ ᱠᱚᱣᱟ ᱥᱮ ᱵᱟᱝ
ᱟᱹᱥᱩᱞ ᱠᱚᱣᱟ ᱠᱚ ᱜᱚᱡ ᱠᱚᱣᱟ ᱠᱚ ᱟᱹᱠᱷᱨᱤᱧᱠᱚ ᱟᱠᱷᱨᱤᱧ ᱠᱚᱣᱟ ᱡᱚᱢ ᱦᱚᱸᱠᱚ ᱡᱚᱢ ᱠᱚᱣᱟ ᱵᱟᱨᱦᱮ ᱵᱟᱨᱦᱮ ᱛᱮ ᱚᱲᱟᱜ ᱥᱮᱱ ᱫᱚ ᱠᱷᱩᱵ ᱠᱚᱢ ᱦᱚᱲᱜᱮ ᱢᱟᱱᱮ ᱵᱮᱥᱤᱨ ᱵᱷᱟᱜᱽ ᱚᱲᱟᱜ ᱨᱮᱜᱮ ᱧᱮᱞ ᱠᱟᱱᱟ ᱡᱮ ᱵᱟᱝᱢᱟ ᱥᱩᱠᱨᱤ ᱡᱤᱞ ᱡᱚᱢ ᱫᱚ ᱵᱟᱨᱚᱱ ᱜᱮᱭᱟ᱾
ᱦᱮ ᱦᱳᱭ ᱦᱳᱭ ᱦᱮᱸ ᱚᱱᱟ ᱫᱚ ᱟᱠᱚᱣᱟᱜ ᱟᱯᱟᱱ ᱟᱹᱯᱤᱱ ᱪᱮᱫ ᱞᱮᱠᱟ ᱵᱟᱝ
ᱦᱮᱸ ᱦᱮᱸ
ᱦᱳᱭ ᱦᱳᱭ ᱟᱨ ᱛᱟᱦᱚᱞᱮ ᱚᱱᱛᱮ ᱪᱤᱞᱤ ᱪᱤᱞᱤ ᱡᱟᱹᱥᱛᱤ ᱯᱮ ᱪᱟᱥ ᱠᱚᱜᱮᱭᱟ
ᱪᱟᱥ ᱢᱮᱱᱛᱮ ᱱᱤᱛᱚᱜ ᱞᱮᱠᱟ ᱛᱮᱫᱚ ᱡᱟᱹᱥᱛᱤ ᱢᱮᱱ ᱛᱮᱫᱚ ᱱᱤᱛᱚᱜ ᱡᱩᱫᱤᱧ ᱢᱮᱱᱟ ᱛᱟᱦᱚᱞᱮ ᱥᱩᱠᱨᱤ ᱜᱮ ᱡᱟᱹᱥᱛᱤ ᱠᱚ ᱪᱟᱥᱮᱫ ᱠᱚᱣᱟ, ᱟᱨ ᱱᱤᱭᱟᱹ ᱞᱟᱦᱟ ᱫᱚ ᱡᱮᱢᱚᱱ ᱛᱟᱞᱟ ᱚᱱᱟ ᱡᱚᱛᱚ ᱠᱷᱚᱱᱟᱜ ᱯᱳᱭᱞᱳ ᱨᱮ ᱚᱱᱛᱮ ᱦᱚᱸ ᱥᱩᱠᱨᱤ ᱡᱟᱹᱥᱛᱤ ᱠᱚ ᱪᱟᱥᱮᱫ ᱠᱚ ᱛᱟᱦᱮᱱᱟ ᱛᱟᱞᱟ ᱢᱟᱞᱟ ᱨᱮᱫᱚ ᱥᱩᱠᱨᱤ ᱪᱟᱥ ᱫᱚᱠᱚ ᱵᱟᱹᱜᱤ ᱩᱛᱟᱹᱨ ᱞᱮᱫᱟ ᱟᱫᱚ ᱚᱠᱟ ᱠᱷᱟ ᱠᱷᱟᱹᱛᱤᱨ ᱥᱮ ᱪᱮᱫ ᱠᱷᱟᱹᱛᱤᱨ ᱚᱱᱟ ᱫᱚ ᱦᱟᱸᱜ ᱴᱷᱤᱠ ᱵᱟᱹᱧ ᱞᱟᱹᱭ ᱫᱟᱲᱮᱭᱟᱜ ᱠᱟᱱᱟ ᱟᱨ ᱤᱱᱟᱹ ᱛᱟᱭᱚᱢ ᱱᱤᱛᱚᱜ ᱫᱚ ᱱᱚᱜᱼ ᱱᱟ ᱠᱚᱭᱮᱠ ᱵᱚᱪᱷᱚᱨ ᱫᱚ ᱧᱮᱞᱚᱜ ᱠᱟᱱᱟ ᱟᱨᱚ ᱡᱟᱹᱥᱛᱤ ᱥᱩᱠᱨᱤ ᱠᱚ ᱪᱟᱥᱮᱫ ᱢᱟᱱᱮ ᱯᱨᱚᱛᱮᱠᱴᱤ ᱚᱲᱟᱜ ᱨᱮ ᱞᱮᱠᱟᱜ ᱜᱮ ᱢᱤᱫᱴᱟᱝ ᱵᱟᱨᱭᱟ ᱠᱟ ᱠᱟᱛᱮ ᱥᱩᱠᱨᱤᱢ ᱧᱟᱢ ᱠᱚᱜᱮᱭᱟ
ᱦᱳᱭ ᱦᱳᱭ ᱟᱨ ᱚᱱᱠᱟ ᱢᱮᱨᱚᱢ ᱠᱚ ᱵᱟᱝ ᱵᱷᱤᱲᱤ ᱠᱚ ᱵᱷᱤᱲᱤ ᱠᱚᱫᱚᱯᱮ ᱪᱟᱥ ᱠᱚᱜᱮᱭᱟ ᱥᱮ ᱵᱟᱝ
ᱪᱟᱥ ᱠᱚᱜᱮᱭᱟᱠᱚ ᱟᱫᱚ ᱵᱷᱤᱲᱤ ᱠᱚᱢᱟ ᱡᱚᱛᱚ ᱦᱚᱲᱟᱜ ᱵᱟᱭ ᱜᱟᱱᱚᱜ-ᱟ ᱚᱱᱟ ᱦᱚᱛᱮᱡ ᱛᱮ ᱡᱟᱦᱟᱸᱭ ᱠᱚᱠᱚ ᱜᱟᱱ ᱠᱚᱜᱮᱭᱟ ᱜᱟᱱᱚᱜ ᱛᱟᱠᱚᱣᱟ ᱩᱱᱠᱩ ᱠᱚᱫᱚ ᱠᱚ ᱫᱚᱦᱚ ᱟᱠᱟᱫ ᱠᱚᱜᱮᱭᱟ ᱢᱮᱱᱟᱜ ᱠᱚᱜᱮᱭᱟ ᱡᱟᱦᱟᱸᱭ ᱠᱚᱣᱟᱜ ᱵᱟᱝ ᱜᱟᱱᱚᱜ-ᱟ ᱩᱱᱠᱩ ᱠᱚᱫᱚ
ᱦᱮᱸ ᱦᱮᱸ ᱦᱮᱸ ᱦᱳᱭ ᱦᱳᱭ ᱵᱟᱠᱷᱟᱱ ᱫᱚ ᱡᱚᱛᱚ ᱜᱮ ᱵᱟᱝ ᱡᱚᱛᱚ ᱜᱮᱠᱚ ᱪᱟᱥ ᱠᱚᱣᱟ
ᱦᱮᱸ ᱰᱟᱝᱨᱤ ᱢᱮᱨᱚᱢ ᱵᱷᱤᱰᱤ ᱡᱚᱛᱚ ᱜᱮ
ᱦᱳᱭ
ᱛᱚᱵᱮ ᱟᱹᱰᱤ ᱠᱚ ᱠᱚᱢ ᱠᱟᱫᱟ ᱢᱟᱱᱮ ᱩᱱᱠᱩ ᱞᱟᱹᱜᱤᱫ ᱛᱮᱚ ᱥᱳᱚᱢᱚᱭ ᱮᱢ ᱦᱩᱭᱩᱜᱭᱜ-ᱟ ᱟᱨ ᱚᱱᱠᱟᱱ ᱠᱚ ᱮᱸ ᱵᱮᱥᱤᱨ ᱵᱷᱟᱜ ᱚᱲᱟᱜ ᱨᱮᱜᱮ ᱩᱱᱠᱩ ᱠᱚ ᱞᱟᱹᱜᱤᱫ ᱮᱠᱥᱴᱨᱟ ᱥᱚᱢᱚᱭ ᱮᱢ ᱞᱟᱹᱜᱤᱫ ᱦᱚᱲ ᱠᱚ ᱵᱟᱹᱪᱩᱜ ᱠᱚᱛᱟ ᱵᱚᱱᱟ ᱱᱮᱛᱟᱨ ᱫᱚ ᱟᱫᱚ ᱚᱱᱟ ᱠᱷᱟᱹᱛᱤᱨ ᱛᱮ ᱟᱭᱢᱟ ᱜᱟᱱ ᱜᱮᱠᱚ ᱠᱚᱢ ᱠᱟᱫᱟ ᱟᱫᱚ ᱡᱟᱦᱟᱸᱭ ᱠᱚ ᱚᱲᱟᱜ ᱠᱚᱨᱮ ᱢᱮᱱᱟᱜ ᱠᱚᱛᱟ ᱠᱚᱣᱟ ᱩᱱᱠᱩ ᱠᱚᱫᱚ ᱦᱟᱸᱜ ᱧᱮᱞ ᱮᱫᱟ ᱡᱩᱫᱤ ᱰᱟᱹᱝᱨᱤ ᱦᱮᱱᱟᱜ ᱠᱤᱱ ᱛᱤᱧᱟᱹ ᱛᱟᱦᱚᱞᱮ ᱠᱷᱟᱱ ᱫᱚ ᱰᱟᱝᱨᱤ ᱢᱚᱛᱚ ᱫᱚ ᱪᱮᱫ ᱞᱮᱠᱟᱧ ᱠᱩᱯᱤᱭᱟ ᱥᱟᱶᱛᱮ ᱢᱚᱬᱮ ᱠᱚᱴᱮᱡ ᱢᱮᱨᱚᱢᱤᱧ ᱫᱚᱦᱚ ᱠᱟ ᱠᱚᱣᱟ ᱥᱟᱶᱛᱮ ᱢᱚᱬᱮ ᱠᱟᱛᱮᱫ ᱵᱷᱤᱰᱤᱭ ᱫᱚᱦᱚ ᱠᱟᱠᱚᱣᱟ ᱱᱚᱝᱠᱟ ᱠᱟᱛᱮ ᱠᱚ ᱫᱚᱦᱚ ᱟᱠᱟᱫ ᱠᱚᱣᱟ
ᱦᱳᱭ ᱦᱳᱭ ᱦᱮᱸ ᱦᱮᱸ ᱦᱳᱭ ᱟᱞᱮ ᱥᱮᱱ ᱦᱚᱸ ᱚᱱᱠᱟ ᱜᱮ ᱦᱮᱸ ᱟᱫᱚ ᱟᱞᱮᱥᱮᱱ ᱫᱚ ᱢᱟᱱᱮ ᱮᱠᱞᱟ ᱮᱠᱞᱟ ᱫᱚ ᱵᱮᱥᱤ ᱫᱚ ᱵᱟᱝᱠᱚ ᱜᱩᱯᱤ ᱜᱮᱭᱟ ᱥᱮᱛᱟ ᱵ ᱵᱚᱛᱚᱨ ᱛᱮ ᱤᱱᱟᱹ ᱠᱷᱟᱹᱛᱤᱨ ᱛᱮ ᱜᱚᱴ ᱜᱚᱴ ᱨᱮᱠᱚ ᱢᱮᱥᱟ ᱠᱚᱜ-ᱟ
ᱦᱮᱸ ᱚᱱᱟ ᱢᱟ ᱥᱟᱱᱟᱢ ᱡᱟᱭᱜᱟ ᱨᱮᱜᱮ ᱠᱳᱴ ᱢᱟ ᱟᱹᱰᱤ
ᱦᱳᱭ ᱦᱳᱭ ᱦᱮᱸ ᱩᱱᱠᱩ ᱥᱮᱛᱟ ᱡᱟᱹᱥᱛᱤ ᱢᱮᱱᱟᱜ ᱠᱚᱣᱟ ᱟᱞᱮᱥᱮᱱ ᱫᱚ ᱤᱱᱟᱹ ᱠᱷᱟᱹᱛᱤᱨ ᱛᱮ ᱟᱨᱚ ᱵᱮᱥᱤ ᱟᱨ ᱛᱟᱦᱞᱮ ᱟᱯᱮ ᱚᱱᱛᱮ ᱫᱚ ᱵᱟᱯᱞᱟ ᱠᱚᱨᱮ ᱫᱚ ᱥᱩᱠᱨᱤ ᱠᱚᱫᱚ ᱯᱮ ᱜᱚᱡ ᱠᱚᱣᱟ ᱥᱮ ᱵᱟᱝ
ᱟᱫᱚ ᱚᱱᱮ ᱥᱩᱠᱨᱤᱢ ᱜᱚᱡ ᱞᱮᱠᱚ ᱠᱷᱟᱱ ᱡᱟᱹᱥᱛᱤ ᱦᱚᱲ ᱵᱟᱝᱠᱚ ᱡᱚᱢᱟ ᱟᱫᱚ ᱮᱴᱟᱜ-ᱟᱜ ᱠᱚ ᱠᱷᱚᱡᱚᱜ-ᱟ
ᱦᱳᱭ ᱟᱨ ᱠᱤᱪᱷᱩ ᱠᱤᱪᱷᱩ ᱤᱭᱟᱹᱮ ᱨᱮ ᱢᱮᱱᱟᱜ ᱜᱮᱭᱟ ᱚᱱᱠᱟ ᱥᱩᱠᱨᱤ ᱠᱚ ᱤᱭᱟᱹ ᱠᱚᱣᱟ ᱥᱟᱶᱛᱮ
ᱟᱹᱰᱤ ᱟᱹᱰᱤ ᱠᱚᱢ ᱟᱹᱰᱤ ᱠᱚᱢ ᱡᱟᱭᱜᱟ ᱨᱮᱜᱮ ᱥᱩᱠᱨᱤ ᱠᱚ ᱜᱚᱡᱽ ᱠᱚᱣᱟ ᱢᱟᱱᱮ ᱢᱮᱱ ᱜᱟᱱᱚᱜ-ᱟ ᱢᱤᱫᱥᱟᱭ ᱯᱟᱨᱥᱮᱱ ᱨᱮ ᱢᱤᱫ ᱯᱟᱨᱥᱮᱱ ᱥᱩᱠᱨᱤ ᱠᱚ ᱜᱚᱡ ᱠᱚᱣᱟ ᱵᱟᱹᱠᱤ ᱠᱚᱫᱚ ᱯᱳᱞᱴᱨᱤ ᱡᱤᱞ ᱛᱮᱜᱮ ᱠᱚ ᱯᱟᱨᱚᱢᱟ
ᱦᱮᱸ ᱟᱨ ᱵᱟᱠᱷᱟᱱ ᱱᱚᱝᱠᱟ ᱦᱚᱸ ᱦᱩᱭᱩᱜ-ᱟ ᱠᱤᱪᱷᱩ ᱥᱩᱠᱨᱤ ᱟᱨᱚ ᱚᱱᱠᱟᱟᱜ ᱜᱮ ᱯᱳᱞᱴᱨᱤ ᱦᱚᱸᱠᱚ ᱫᱚᱦᱚ ᱠᱟᱜ-ᱟ ᱦᱟᱹᱠᱩ ᱦᱚᱸᱠᱚ ᱫᱚᱦᱚ ᱠᱚᱣᱟ ᱚ ᱡᱟᱦᱟᱸᱭ ᱡᱚᱢᱟᱭ ᱚᱠᱟᱴᱟᱜ ᱡᱟᱦᱟᱸᱭ ᱡᱚᱢᱟᱭ
ᱚᱱᱠᱟ ᱦᱚᱸᱠᱚ ᱫᱚᱦᱚ ᱠᱚᱜᱮᱭᱟ ᱟᱫᱚ ᱚᱱᱮ ᱟᱞᱮᱥᱮᱫ ᱫᱚ ᱚᱱᱮ ᱚᱱᱠᱟ ᱮᱠᱥᱚ ᱨᱮ ᱢᱤᱫ ᱯᱟᱨᱥᱮᱱ
ᱦᱳᱭ ᱟᱫᱚ ᱚᱱᱟ ᱞᱟᱹᱜᱤᱫ ᱜᱮ ᱥᱩᱠᱨᱤ ᱡᱤᱞᱮ ᱠᱚᱨᱟᱭᱟ ᱵᱟᱝ ᱥᱮ
ᱦᱮᱸ ᱟᱨ ᱛᱟᱪᱷᱟᱲᱟ ᱱᱮᱛᱟᱨ ᱫᱚ ᱪᱮᱫᱮ ᱞᱮᱠᱟ ᱦᱩᱭ ᱟᱠᱟᱱᱟ ᱞᱟᱹᱭ ᱢᱮᱥᱮ ᱟᱭᱢᱟ ᱫᱟᱹᱢᱤ ᱫᱟᱹᱢᱤ ᱢᱟᱱᱮ ᱫᱟᱹᱢᱤ ᱵᱟᱝ ᱨᱮᱦᱚᱸ ᱟᱭᱢᱟ ᱦᱚᱲᱜᱮ ᱧᱮᱞᱵᱚᱱ ᱱᱮᱛᱟᱨ ᱫᱚ ᱠᱚᱢ ᱵᱮᱥᱤ ᱦᱚᱲᱜᱮ ᱵᱟᱝᱜᱟᱞᱤ ᱥᱟᱞᱟᱜ ᱜᱟᱛᱮ ᱢᱮᱱᱟᱜ ᱵᱚᱱᱟ ᱮᱵᱟᱨᱮ ᱵᱟᱯᱞᱟᱜ ᱠᱟᱹᱱᱟᱹᱧ ᱡᱩᱫᱤ ᱵᱟᱝᱜᱟᱞᱤ ᱥᱟᱞᱟᱜ ᱤᱧ ᱜᱟᱛᱮᱭ ᱠᱟᱱᱟ ᱢᱟᱱᱮ ᱩᱱᱤ ᱫᱚ ᱞᱟᱹᱭᱟᱭ ᱜᱮ ᱞᱟᱜᱟᱣᱤᱧᱟ
ᱦᱳᱭ ᱦᱳᱭ ᱡᱚᱛᱚ ᱦᱚᱲ ᱜᱮ ᱮᱨᱯᱚᱨ ᱵᱟᱯᱞᱟ ᱵᱤᱦᱟᱹ ᱠᱚᱨᱮ ᱫᱚ ᱞᱟᱹᱭ ᱜᱮᱮ ᱞᱟᱜᱟᱜ-ᱟ ᱦᱮᱸ
ᱦᱮᱸ ᱦᱮᱸ ᱟᱫᱚ ᱩᱱ ᱡᱚᱠᱷᱚᱡ ᱡᱩᱫᱤ ᱥᱩᱠᱨᱤᱧ ᱠᱚᱡᱮᱭᱟ ᱟᱫᱚ ᱩᱱᱤ ᱦᱟᱜ ᱪᱮᱫ ᱮ ᱢᱮ ᱛᱤᱧ ᱦᱮᱡ ᱠᱟᱛᱮᱫ ᱢᱮᱱᱟ ᱤᱧ ᱫᱚ ᱥᱩᱠᱨᱤ ᱡᱤᱞᱮ ᱡᱚᱢ ᱦᱚᱪᱚ
ᱦᱳᱭ ᱦᱳᱭ ᱵᱟᱠᱷᱟᱱ ᱫᱚ ᱯᱟᱹᱦᱤᱞ ᱫᱚ ᱱᱚᱜ-ᱚᱭ ᱩ ᱫᱟᱜᱩ ᱛᱟᱠᱚᱣᱟᱜ ᱠᱟᱛᱷᱟ ᱛᱮ ᱩᱱᱠᱩᱣᱟᱜ ᱩᱱᱠᱩ ᱴᱷᱮᱱ ᱟᱸᱡᱚᱢ ᱦᱩᱭ ᱟᱠᱟᱱᱟ ᱯᱟᱹᱦᱤᱞ ᱫᱚ ᱮᱠᱷᱮᱱ ᱥᱩᱠᱨᱤ ᱜᱮᱠᱚ ᱤᱭᱟᱹ ᱜᱚᱡᱮᱫ ᱠᱚ ᱛᱟᱦᱮᱱᱟ ᱦᱳᱭ ᱩᱱᱠᱩ ᱫᱚ ᱵᱟᱯᱞᱟ ᱵᱤᱦᱟᱹ ᱢᱟᱱᱮ ᱥᱩᱠᱨᱤ ᱡᱤᱞ
ᱦᱮᱸ ᱟᱨ ᱥᱩᱠᱨᱤ ᱦᱚᱸ ᱛᱚᱠᱷᱚᱱ ᱫᱚ ᱡᱟᱹᱥᱛᱤ ᱠᱚ ᱛᱟᱦᱮᱱ ᱠᱟᱱ ᱛᱟᱦᱮᱸᱱ
ᱦᱳᱭ ᱦᱳᱭ ᱦᱮᱸ ᱤᱱᱟᱹᱜᱮ ᱟᱨ ᱱᱮᱛᱟᱨ ᱛᱚ ᱟᱨ ᱚᱱᱠᱟ ᱫᱚ ᱵᱟᱝ
ᱵᱟᱻᱦᱟ
ᱦᱳᱭ ᱟᱞᱮ ᱥᱮᱱ ᱦᱚᱸᱠᱚ ᱡᱚᱢ ᱠᱚᱜᱮᱭᱟ ᱢᱮᱱᱟᱜ ᱠᱚᱣᱟ ᱚᱱᱠᱟ ᱡᱟᱦᱟᱸᱭ ᱠᱚ ᱡᱚᱢ ᱠᱚᱜᱮᱭᱟ ᱛᱚ ᱡᱚᱢ ᱦᱚᱲᱜᱮ ᱡᱟᱹᱥᱛᱤ ᱫᱚ ᱢᱮᱱᱟᱜ ᱠᱚᱜᱮᱭᱟ
ᱟᱞᱮ ᱱᱚᱛᱮ ᱦᱚᱸ ᱡᱚᱢ ᱫᱚ ᱡᱚᱛᱚ ᱦᱚᱲ ᱜᱮᱠᱚ ᱡᱚᱢ ᱠᱚᱣᱟ ᱵᱟᱠᱚ ᱡᱚᱢ ᱠᱚᱣᱟ ᱚᱱᱠᱟᱱ ᱠᱟ ᱫᱚ ᱵᱟᱝ ᱥᱚᱢᱚᱥᱥᱟ ᱦᱩᱭᱩᱜ ᱠᱟᱱᱟ ᱚᱲᱟᱜ ᱨᱮ ᱵᱟᱠᱚ ᱡᱚᱢ ᱠᱚᱣᱟ ᱚᱱᱟ ᱦᱩᱭᱩᱜ ᱠᱟᱱᱟ
ᱦᱳᱭ ᱦᱳᱭ ᱦᱮᱸ ᱦᱮᱸ ᱦᱮᱸ ᱛᱚ ᱥᱮ ᱟᱨ ᱛᱟᱦᱞᱮ ᱟᱯᱮ ᱥᱮᱱ ᱫᱚ ᱚᱱᱠᱟ ᱪᱮᱫᱠᱟ ᱥᱚᱯᱛᱟᱦᱚ ᱨᱮ ᱛᱤᱱᱟᱹᱜ ᱵᱟᱨ ᱦᱟᱴ ᱵᱟᱹᱭᱥᱟᱹᱜ ᱜᱮᱭᱟ᱾
ᱩᱻ ᱢᱟᱱᱮ ᱥᱩᱨ ᱥᱟᱺᱜᱤᱧ ᱠᱟᱛᱮᱫ ᱯᱮᱭᱟ ᱦᱟᱴ ᱵᱟᱹᱭᱥᱟᱹ
ᱚ ᱪᱮᱫ ᱠᱚᱠᱚ ᱟᱠᱷᱨᱤᱧ ᱛᱮ ᱪᱮᱫ ᱠᱚᱠᱚ ᱟᱹᱜᱩᱭ ᱛᱮ᱾
ᱥᱟᱴ ᱨᱮᱫᱚ ᱡᱟᱹᱥᱛᱤ ᱠᱟᱭᱛᱮᱫᱚ ᱪᱮᱫ ᱦᱚᱸ ᱚᱱᱠᱟᱱᱟᱜ ᱫᱚ ᱵᱟᱭ ᱧᱟᱢᱚᱜ-ᱟ ᱟᱨ ᱢᱚ ᱢᱳᱴᱟᱢᱩᱴᱤ ᱧᱟᱢᱚᱜ ᱜᱮᱭᱟ ᱡᱮᱢᱚᱱ ᱮᱻᱮ ᱟᱝᱜᱽᱨᱚᱵ ᱯᱮᱱ ᱠᱚᱠᱚ ᱟᱹᱜᱩᱭᱟ ᱟᱹᱰᱤ ᱠᱚᱢ ᱠᱚᱢ ᱫᱟᱢ ᱛᱮ ᱟᱨ ᱟᱨ ᱱᱚᱝᱠᱟ ᱢᱮᱨᱚᱢ ᱠᱚ ᱵᱷᱤᱰᱤ ᱠᱩ ᱥᱤᱢ ᱠᱚ ᱟᱨ ᱱᱮᱛᱟᱨ ᱢᱟᱦᱟᱜ ᱱᱮᱛᱟᱨ ᱢᱟᱦᱟᱜ ᱰᱟᱹᱝᱨᱤ ᱟᱹᱠᱷᱨᱤᱧ ᱟᱹᱠᱷᱨᱤᱧ ᱢᱟ ᱦᱟᱜ ᱠᱚ ᱵᱚᱱᱫᱚ ᱦᱟᱛᱟᱲ ᱠᱟᱜ-ᱟ᱾
ᱦᱳᱭ ᱦᱳᱭ ᱦᱳᱭ
ᱚᱱᱟ ᱠᱷᱟᱹᱛᱤᱨ ᱛᱮ ᱦᱟᱴ ᱠᱚᱦᱚᱸ ᱢᱟᱱᱮ ᱩᱱᱟᱹᱜ ᱴᱟᱜ ᱵᱟᱝ ᱡᱚᱢᱟᱜ ᱠᱟᱱᱟ᱾ ᱠᱟᱱᱟ
ᱦᱳᱭ ᱦᱳᱭ ᱟᱨ ᱚᱱᱠᱟᱜᱮ ᱥᱤᱢ ᱠᱚᱦᱚᱸ ᱵᱟᱝ ᱥᱤᱢ ᱠᱚ ᱜᱮᱰᱮ ᱠᱚ
ᱦᱮᱸ ᱥᱤᱢ ᱜᱮᱰᱮ ᱩᱱᱠᱩ ᱠᱚᱫᱚ ᱢᱮᱱᱟᱜ ᱠᱚᱜᱮᱭᱟ ᱱᱤᱛ ᱦᱚᱸᱠᱚ ᱟᱹᱷᱨᱤᱧ ᱠᱤᱨᱤᱧ ᱟᱠ
ᱦᱳᱭ ᱦᱮᱸ ᱦᱮᱸ ᱟᱫᱚ ᱛᱟᱦᱞᱮ ᱩᱱᱠᱩ ᱞᱟᱹᱜᱤᱫ ᱟᱞᱟᱫᱟ ᱦᱟᱴ ᱦᱩᱭᱩᱜ-ᱟ ᱥᱮ ᱚᱸᱰᱮᱜᱮ ᱥᱚᱵᱽᱡᱤ ᱛᱚᱵᱡᱤ ᱢᱟᱱᱮ ᱡᱚᱛᱚ ᱠᱤᱪᱷᱩ ᱜᱮᱠᱚ ᱟᱬᱜᱚᱭᱟ ᱚᱱᱠᱟ
ᱚᱸᱰᱮ ᱜᱮ ᱚᱸᱰᱮ ᱜᱮ ᱡᱚᱛᱚ ᱠᱤᱪᱷᱩ ᱠᱚ ᱟᱬᱜᱚᱭᱟ
ᱦᱮᱸ ᱛᱚ ᱥᱮ
ᱟᱫᱚ ᱟᱞᱟᱫᱟ ᱟᱞᱟᱫᱟ ᱢᱟᱱᱮ ᱡᱟᱭᱜᱟ ᱠᱚᱨᱟᱸᱱ ᱛᱟᱠᱚᱣᱟ ᱡᱮ ᱱᱚᱰᱮ ᱫᱚ ᱱᱚᱰᱮ ᱫᱷᱟᱹᱵᱤᱡ ᱫᱚ ᱥᱤᱢ ᱚᱸᱰᱮ ᱠᱷᱚᱱᱟᱜ ᱚᱸᱰᱮ ᱫᱷᱟᱹᱵᱤᱡ ᱛᱮᱫᱚ ᱜᱮᱰᱮ ᱦᱟᱸᱰᱮ ᱠᱷᱚᱱᱟᱜ ᱦᱟᱸᱰᱮ ᱫᱷᱟᱹᱵᱤᱡ ᱛᱮᱫᱚ ᱢᱮᱨᱚᱢ ᱱᱚᱰᱮ ᱠᱷᱚᱱ ᱱᱚᱰᱮ ᱫᱷᱵᱤᱡ ᱛᱮᱫᱚ ᱟᱝᱜᱽᱨᱚᱵ ᱯᱮᱱ ᱱᱚᱰᱮ ᱠᱷᱚᱱ ᱱᱚᱰᱮ ᱫᱷᱟᱹᱵᱤᱡ ᱛᱮᱫᱚ ᱮ ᱥᱚᱵᱡᱤ ᱠᱚ ᱦᱳᱭ
ᱦᱮᱸ ᱦᱮᱸ ᱛᱚᱥᱮ ᱟᱨ ᱛᱟᱦᱞᱮ ᱵᱚᱪᱷᱚᱨ ᱨᱮ ᱢᱤᱫ ᱫᱷᱟᱣ ᱪᱟᱥ ᱦᱩᱭᱩᱜ-ᱟ ᱦᱮᱸ ᱟᱨ ᱛᱟᱦᱞᱮ ᱡᱚᱠᱷᱚᱱ ᱡᱟᱦᱟᱸ ᱵᱚᱪᱷᱚᱨ ᱪᱚᱨᱻ ᱵᱟᱝ ᱦᱩᱭᱩᱜ-ᱟ ᱛᱟᱦᱚᱞᱮ ᱩᱱᱫᱚ ᱥᱮ ᱚᱱᱠᱟ ᱦᱩᱭ ᱟᱠᱟᱱᱟ ᱥᱮ ᱚᱱᱠᱟᱫᱚ ᱵᱟᱝ ᱦᱩᱭᱠᱟᱱᱟ
ᱦᱩᱭ ᱵᱟᱲᱟ ᱟᱠᱟᱱ ᱜᱮᱭᱟ ᱮᱢᱚᱱ ᱦᱚᱸ ᱵᱚᱪᱷᱚᱨ ᱪᱟᱞᱟᱣ ᱟᱠᱟᱱᱟ ᱪᱟᱥ ᱵᱟᱝ ᱦᱩᱭ ᱟᱠᱟᱱᱟ ᱛᱚ ᱱᱮᱛᱟᱨ ᱢᱟ ᱚᱱᱮ ᱥᱚᱥᱥᱚ ᱵᱤᱢᱟ ᱟᱨ ᱦᱮᱱᱛᱮᱱ ᱠᱚ ᱚᱱᱠᱟᱱᱟᱜ ᱥᱩᱵᱤᱫᱷᱟ ᱠᱚᱠᱚ ᱮᱢ ᱟᱠᱟᱫ ᱫᱚ ᱟᱨ ᱛᱟᱪᱷᱟᱲᱟ ᱟᱠᱚ ᱢᱟᱱᱮ ᱟᱵᱚᱨᱮᱱ ᱡᱟᱦᱟᱸᱭ ᱟᱨᱚ ᱢᱟᱨᱟᱝ ᱵᱚᱦᱚᱜ ᱠᱚ ᱢᱮᱱᱟᱜ ᱠᱚᱣᱟ ᱩᱱᱠᱩ ᱠᱚᱫᱚ ᱠᱚ ᱵᱩᱡ ᱜᱮᱭᱟ ᱥᱮ ᱡᱮᱱᱮᱥ ᱛᱚ ᱱᱚᱣᱟ ᱮᱞᱟᱠᱟᱨᱮ ᱪᱟᱥ ᱵᱟᱝ ᱦᱩᱩ ᱟᱠᱟᱱᱟ ᱛᱚ ᱚᱱᱟ ᱠᱚ ᱠᱷᱟᱹᱛᱤᱨ ᱛᱮ ᱚᱱᱟ ᱯᱟᱥᱴᱟ ᱫᱚ ᱠᱤᱪᱷᱩ ᱥᱟᱯᱚᱴ ᱠᱚᱠᱚ ᱮᱢᱚᱜ ᱜᱮᱭᱟ
ᱦᱳᱭ ᱦᱳᱭ ᱦᱮᱸ ᱦᱮᱸ
ᱡᱮᱢᱚᱱ ᱠᱳᱨᱳᱱᱟ ᱥᱤᱡᱤᱱ ᱨᱮ ᱟᱭᱢᱟ ᱧᱮᱞ ᱢᱮ ᱪᱟᱣᱞᱮ ᱫᱚ ᱥᱮ ᱱᱚᱝᱠᱟ ᱩ ᱩᱛᱩ ᱠᱚ ᱥᱩᱱᱩᱢ ᱢᱚᱥᱞᱟ ᱚᱱᱮᱠ ᱠᱤᱪᱷᱩ ᱠᱚ ᱮᱢ ᱟᱠᱟᱱᱟ ᱦᱮᱸ ᱛᱚ ᱚᱱᱠᱟ ᱜᱮ ᱩᱱ ᱡᱚᱠᱷᱟ ᱦᱚᱸᱠᱚ ᱮᱢᱚᱜ ᱛᱟᱦᱮᱱᱟ
ᱦᱳᱭ ᱦᱳᱭ ᱦᱮᱸ ᱛᱚᱥᱮ ᱟᱨ ᱛᱟᱦᱚᱞᱮ ᱡᱮ ᱟᱯᱮ ᱫᱚ ᱪᱮᱫ ᱞᱮᱠᱟ ᱵᱟᱡᱟᱨ ᱞᱟᱜᱟᱜ-ᱟ ᱥᱮ ᱮᱠᱫᱚᱢ ᱵᱟᱡᱟᱨ ᱪᱷᱟᱲᱟ ᱟᱹᱛᱩ ᱚᱲᱟᱜ
ᱩᱻ ᱵᱟᱡᱟᱨ ᱪᱷᱟᱲᱟ ᱟᱹᱛᱩ ᱚᱲᱟᱜ ᱜᱮ ᱟᱞᱮ ᱢᱚᱴᱟ ᱢᱩᱴᱤ ᱢᱤᱫ ᱠᱤᱞᱳᱢᱤᱴᱟᱨ ᱞᱮᱠᱟ᱾
ᱦᱚᱜ-ᱚ ᱦᱮᱸᱛᱚ ᱥᱮ ᱟᱪᱪᱷᱟ ᱟᱯᱮᱥᱮᱱ ᱫᱚ ᱵᱟᱪᱠᱚᱢ ᱠᱚᱫᱚ ᱧᱟᱢᱚᱜ ᱟᱥᱮ ᱵᱟᱝ᱾
ᱵᱟᱝᱟ ᱵᱟᱝᱟ ᱵᱟᱝᱟ ᱟᱞᱮᱥᱮᱫ ᱫᱚ ᱢᱟᱱᱮ ᱵᱟᱝ ᱠᱤᱨᱤᱧ ᱛᱮᱫᱚ ᱧᱟᱢᱚᱜ-ᱟ᱾
ᱵᱟᱝ ᱢᱟᱱᱮ ᱨᱚᱦᱚᱭ ᱨᱚᱦᱚᱭ ᱦᱚᱭ ᱪᱟᱥ ᱨᱮ ᱦᱚᱜ-ᱚ ᱦᱮᱸᱛᱚ ᱥᱮ ᱟᱞᱮ ᱥᱮᱱ ᱫᱚᱠᱚ ᱪᱟᱥᱮᱫ ᱛᱟᱦᱮᱱᱟ ᱯᱟᱹᱦᱤᱞ ᱛᱚ ᱱᱮᱛᱟᱨ ᱫᱚ ᱵᱟᱝ ᱠᱚ ᱪᱟᱥ ᱦᱚᱛᱮᱫ ᱛᱮ ᱚᱱᱟ ᱠᱚᱦᱚᱸ ᱟᱫᱚ ᱤᱭᱟᱹ ᱪᱟᱵᱟᱭᱮᱱᱟ ᱵᱟᱪᱠᱚᱢ ᱫᱚ ᱤᱨ ᱤᱫᱤ ᱞᱮᱠᱷᱟᱱ ᱤᱱᱟᱹᱜ ᱜᱮᱥᱮ ᱟᱨᱚ ᱦᱚᱸ ᱡᱟᱹᱥᱛᱤ ᱦᱩᱭᱩᱜ-ᱟ᱾ ᱛᱚ ᱚᱱᱠᱟ ᱵᱟᱝ ᱤᱨ ᱤᱫᱤ ᱛᱮ ᱦᱳᱭ ᱦᱳᱭ ᱵᱟᱝ ᱤᱨ ᱤᱨ ᱛᱮ ᱚᱱᱟ ᱠᱚᱦᱚᱸ ᱪᱟᱵᱟᱭᱮᱱᱟ
ᱟᱪᱪᱷᱟ ᱚᱱᱟ ᱫᱚᱠᱚ ᱪᱟᱥ ᱜᱮᱭᱟ ᱱᱚᱝᱠᱟ ᱠᱚ ᱨᱚᱦᱚᱭ ᱜᱮᱭᱟ ᱥᱮ ᱚᱱᱟ ᱫᱚ ᱟᱡ ᱛᱮᱜᱮ ᱫᱟᱨᱮᱜ-ᱟ᱾
ᱵᱟᱝᱜᱮ ᱚᱱᱟ ᱫᱚᱠᱚ ᱨᱚᱦᱚᱭ ᱜᱮᱭᱟ ᱠᱟᱛᱷᱟᱡ ᱞᱟᱹᱭ ᱟᱸᱡᱚᱢ ᱦᱩᱭ ᱟᱠᱟᱱᱟ ᱫᱩᱫᱩᱜᱚ ᱛᱟᱠᱚᱣᱟᱜ ᱢᱚᱪᱟ ᱠᱷᱚᱱ ᱡᱮ ᱚᱱᱟ ᱵᱟᱪᱠᱚᱢ ᱵᱟᱦᱟᱜ ᱟᱥᱮ ᱞᱟᱹᱭ ᱟᱠᱚ ᱠᱟᱛᱷᱟᱡ ᱚᱱᱟ ᱵᱟᱦᱟ ᱠᱷᱚᱱ ᱜᱮ ᱦᱩᱭᱩᱜ-ᱟᱥᱮ ᱪᱮᱫ ᱟᱨᱚ ᱱᱚᱝᱠᱟ ᱦᱚᱸ ᱟᱸᱡᱚᱢ ᱟᱠᱟᱱᱟ ᱡᱮ ᱵᱟᱪ ᱠᱚᱢ ᱫᱟᱺᱫᱷᱤ ᱛᱟᱦᱮᱱᱟ ᱚᱱᱟ ᱫᱟᱺᱫᱷᱤ ᱠᱷᱚᱱ ᱜᱮᱠᱚ ᱨᱟᱪᱟ ᱤᱭᱟᱹ ᱠᱟᱛᱮᱜ ᱟᱞᱟᱫᱟ ᱟᱞᱟᱫᱟ ᱠᱚ ᱨᱚᱦᱚᱭᱟ
ᱚ
ᱟᱨ ᱨᱚᱦᱚᱭ ᱫᱚ ᱵᱟᱝ ᱧᱮᱞ ᱦᱩᱭ ᱟᱠᱟᱱᱟ ᱛᱚ ᱪᱮᱫ ᱞᱮᱠᱟ ᱠᱟᱛᱮᱜ ᱠᱚ ᱨᱚᱦᱚᱭ ᱠᱟᱜ ᱢᱚᱪᱟᱛᱮ ᱟᱸᱡᱚᱢ ᱠᱟᱛᱷᱟ
ᱵᱟᱝ ᱟᱫᱚ ᱫᱟᱨᱮ ᱠᱚ ᱧᱮᱞ ᱵᱟᱲᱟ ᱟᱠᱟᱫᱟ ᱫᱚᱢᱮ ᱜᱟᱱ ᱫᱟᱨᱮ ᱠᱚᱜ-ᱟ ᱟᱹᱣᱲᱤ ᱜᱮ ᱟᱫᱚ ᱚᱱᱟᱜᱮ ᱵᱟᱹᱧ ᱵᱩᱡᱽ ᱫᱟᱲᱮᱭᱟᱜ-ᱟ ᱡᱮ ᱚᱱᱟ ᱫᱚ ᱨᱚᱦᱚᱭ ᱠᱟᱫᱟ ᱠᱚ ᱥᱮ ᱟᱡ ᱛᱮᱜᱮ ᱫᱟᱨᱮ ᱠᱟᱱᱟ
ᱦᱳᱭ ᱦᱳᱭ ᱚᱱᱠᱟ ᱨᱚᱦᱚᱭ ᱜᱮ ᱠᱟᱛᱷᱟᱡ ᱚᱱᱠᱟᱜᱮ ᱟᱸᱡᱚᱢ ᱦᱳᱭ ᱟᱠᱟᱱᱟ ᱡᱮ ᱚᱱᱟ ᱵᱟᱦᱟ ᱠᱷᱚᱱ ᱦᱚᱸ ᱪᱷᱩᱲᱭᱟᱹ ᱵᱟᱲᱟ ᱠᱟᱜ-ᱟ ᱠᱚ ᱚᱱᱰᱮ ᱠᱷᱚᱱ ᱦᱚᱸ ᱦᱳᱭᱳᱜ ᱜᱮᱭᱟ ᱟᱨ ᱵᱟᱝᱠᱷᱟᱱ ᱫᱚ ᱫᱟᱺᱫᱷᱤ ᱠᱷᱚᱱᱟᱜ ᱤᱭᱟᱹ ᱠᱟᱛᱮᱫ ᱠᱚ ᱨᱚᱦᱚᱭᱟ ᱟᱨ ᱯᱟᱹᱦᱤᱞ ᱟᱹᱰᱤ ᱯᱟᱹᱦᱤᱞ ᱨᱮ ᱨᱚᱦᱚᱭ ᱥᱮ ᱟᱞᱮ ᱥᱮᱱ ᱫᱚ ᱛᱟᱦᱚᱞᱮ ᱱᱮᱛᱟᱨ ᱱᱮᱛᱟᱨ ᱫᱚ ᱵᱟᱝᱠᱚ ᱨᱚᱦᱚᱭ ᱫᱟ ᱛᱚ ᱚᱱᱟ ᱠᱚᱫᱚ
ᱵᱟᱝ ᱱᱮᱛᱟᱨ ᱦᱚᱸᱢ ᱧᱮᱞᱧᱟᱢᱟ ᱚᱱᱛᱮ ᱡᱩᱫᱤ ᱤᱭᱟᱹ ᱥᱮᱫ ᱮᱢ ᱪᱟᱞᱟᱜ-ᱟ ᱡᱷᱤᱞᱤᱢᱤᱞᱤ ᱥᱮᱫ
ᱦᱳᱭ ᱦᱳᱭ ᱦᱳᱭ ᱚᱱᱠᱟ ᱠᱤᱪᱷᱩ ᱠᱤᱪᱷᱩ ᱡᱟᱭᱜᱟ ᱨᱮ ᱢᱮᱱᱟᱜ-ᱟ ᱦᱮᱸ ᱟᱫᱚ ᱟᱞᱮ ᱟᱞᱮ ᱥᱩᱨ ᱠᱚᱨᱮ ᱚᱱᱟ ᱠᱚᱨᱮ ᱫᱚ ᱚᱱᱮ ᱚᱱᱠᱟ ᱠᱤᱪᱷᱩ ᱠᱤᱪᱷᱩ ᱫᱚᱠᱚ ᱤᱨ ᱜᱮᱭᱟ ᱟᱨ ᱵᱟᱠᱷᱟᱱ ᱫᱚ ᱚᱱᱠᱟ ᱵᱟᱝ ᱤᱨ ᱠᱟᱛᱮ ᱚᱱᱠᱟ ᱪᱟᱵᱟ ᱤᱫᱤᱜ ᱠᱟᱱᱟ ᱵᱟᱪᱠᱚᱢ ᱠᱚᱦᱚᱸ ᱯᱟᱹᱦᱤᱞ ᱫᱚ ᱡᱮᱢᱚᱱ ᱩᱫᱽᱜᱟᱹᱨ ᱫᱤᱱ ᱩᱱ ᱡᱚᱠᱷᱚᱱ ᱫᱚ ᱠᱩᱞᱦᱤᱨᱮ ᱦᱟᱱᱮ ᱵᱟᱪᱠᱚᱢ ᱠᱚ ᱩᱧᱟ ᱜᱚᱞᱯᱷᱚᱭᱟᱠᱚ ᱦᱳᱭ ᱤᱱᱟᱹ ᱠᱷᱚᱱ ᱦᱚᱸ ᱴᱟᱠᱟ ᱠᱚ ᱤᱱᱠᱟᱢᱟ
ᱚ
ᱦᱮᱸ ᱥᱟᱶᱛᱮ ᱚᱲᱟᱜ ᱨᱮᱱᱟᱜ ᱤᱭᱟᱹ ᱠᱚᱢᱟ ᱢᱮᱱᱟᱜ ᱜᱮ ᱥᱟᱹᱲᱤᱢ ᱫᱟᱜ ᱨᱮ ᱠᱟᱡᱽᱨᱮ ᱮᱢᱟᱭ ᱯᱟᱨᱠᱚᱢ ᱵᱮᱱᱟᱣᱨᱮ
ᱵᱟᱪᱠᱚᱢ ᱛᱮ ᱥᱟᱹᱲᱤᱢ ᱠᱚ ᱫᱟᱵᱟ
ᱥᱟᱹᱲᱤᱢ ᱫᱟᱵ ᱢᱟᱱᱮ ᱚᱱᱟ ᱡᱚᱠᱷᱚᱱ ᱥᱟᱹᱲᱤᱢ ᱤᱭᱟᱹ ᱪᱮᱫ ᱠᱚ ᱢᱮᱛᱟᱜ-ᱟ ᱟᱻ ᱢᱟ ᱠᱟᱹᱴᱤᱡ ᱞᱟᱹᱭ ᱥᱚᱡᱮ ᱠᱟᱜ ᱢᱮ
ᱛᱚᱞ ᱵᱟᱲᱟ ᱞᱟᱹᱜᱤᱜ
ᱦᱳᱭ ᱛᱚᱞ ᱵᱟᱲᱟ ᱞᱟᱹᱜᱤᱫ
ᱚ ᱤᱧᱫᱩᱧ ᱢᱮᱱᱫᱟ ᱯᱟᱥᱮᱡ ᱚᱱᱟ ᱢᱟᱪᱠᱚᱢ ᱡᱮᱢᱚᱱ ᱵᱩᱥᱩᱵ ᱵᱚᱱ ᱫᱟᱵᱟ ᱚᱱᱠᱟ